ᱦᱮᱞᱳ
ᱦᱮᱸ ᱟᱸᱡᱚᱢᱚᱜ ᱠᱟᱱᱟ ᱛᱮ
ᱦᱮᱸ ᱟᱸᱡᱚᱢᱚᱜ ᱠᱟᱱᱟ ᱱᱤᱛᱚᱜ ᱫᱚ
ᱱᱟᱯᱟᱭ ᱜᱮ ᱟᱸᱡᱚᱢᱚᱜ ᱠᱟᱱᱟ
ᱦᱮᱸ ᱱᱟᱯᱟᱭ ᱜᱮ ᱟᱸᱡᱚᱢᱚᱜ ᱠᱟᱱᱟ
ᱫᱚ ᱟᱪᱪᱷᱟ ᱛᱚᱵᱮ ᱱᱟᱯᱟᱭ ᱵᱟᱲᱟᱜ ᱜᱮ ᱱᱟᱦᱟᱜ
ᱦᱮᱸ ᱱᱟᱯᱟᱭ ᱵᱟᱲᱟ ᱜᱮ ᱟᱵᱮᱱ ᱜᱮ
ᱦᱮᱸ ᱟᱹᱞᱤᱧ ᱦᱚᱸ ᱟᱫᱚ ᱦᱮᱸ ᱪᱮᱫ ᱠᱚ ᱟᱢ ᱤᱫᱤ ᱠᱟᱛᱮᱫ ᱞᱟᱝ ᱨᱚᱯᱚᱲᱟ
ᱱᱮᱛᱟᱨ ᱢᱟ ᱱᱚᱜᱼᱚᱭ ᱧᱮᱞᱚᱜ ᱠᱟᱱᱟ ᱢᱟ ᱟᱹᱞᱤᱧ ᱵᱩᱡᱮᱫᱟ ᱱᱚᱜᱼᱚᱭ ᱡᱮ ᱥᱚᱢᱟᱡᱽ ᱪᱮᱛᱟᱱ ᱨᱮ ᱩᱱᱠᱩ ᱡᱟᱦᱟᱸᱭ ᱜᱤᱫᱽ ᱜᱤᱫᱽᱨᱟᱹ ᱠᱚ ᱡᱟᱦᱟᱸ ᱠᱟᱹᱴᱤᱡ ᱠᱟᱹᱴᱤᱡ ᱨᱮᱠᱚ ᱵᱟᱯᱞᱟᱜ ᱠᱟᱱᱟ ᱟᱫᱚ ᱯᱷᱟᱱᱥᱮᱱ ᱠᱚᱨᱮ ᱠᱚ ᱫᱟᱬᱟᱱ ᱠᱟᱱᱟ ᱢᱟᱱᱮ ᱚᱱᱟ ᱱᱤᱭᱮ ᱞᱟᱝ ᱨᱚᱯᱚᱲ ᱞᱮᱱᱠᱷᱟᱱ ᱪᱮ ᱪᱮᱫ ᱞᱮᱠᱟ ᱦᱩᱭ ᱠᱚᱜ
ᱦᱳᱭ ᱜᱟᱱᱚᱜ ᱜᱮᱭᱟ ᱢᱟ ᱮᱛᱚᱦᱚᱵ ᱵᱮᱱ
ᱱᱚᱜᱼᱚᱭ ᱡᱮ ᱟᱹᱞᱤᱧ ᱞᱤᱧ ᱢᱮᱱᱫᱟ ᱩᱱᱠᱩ ᱠᱟᱹᱴᱤᱡ ᱠᱟᱹᱴᱤᱡ ᱜᱤᱫᱽᱨᱟᱹ ᱠᱚ ᱚᱞ ᱯᱟᱲᱦᱟᱣ ᱵᱟᱹᱜᱤ ᱠᱟᱛᱮᱫ ᱯᱷᱟᱱᱥᱮᱱ ᱠᱚ ᱫᱟᱬᱟᱱ ᱠᱟᱱᱟ ᱠᱚ ᱯᱟᱛᱟ ᱮᱱᱮᱡ ᱱᱚᱜᱼᱚᱭ ᱡᱮ ᱢᱤᱫ ᱧᱤᱫᱟᱹ ᱟᱫᱚ ᱚᱱᱟ ᱤᱫᱤ ᱠᱟᱛᱮ ᱪᱮᱫ ᱵᱮᱱ ᱞᱟᱹᱭᱮᱜᱼᱟ
ᱦᱳᱭ ᱟᱹᱞᱤᱧ ᱱᱤᱦᱟᱹᱛ ᱜᱮ ᱮᱸᱻ ᱜᱚᱢᱱᱚ ᱠᱷᱟᱱ ᱫᱚ ᱨᱚᱲ ᱨᱮᱱᱟᱜ ᱡᱟᱹᱲ ᱢᱮᱱᱟᱜ ᱜᱮᱭᱟ ᱡᱟᱦᱟᱸ ᱞᱮᱠᱟ ᱱᱚᱜᱼᱚᱭ ᱡᱮ ᱦᱩᱰᱤᱧ ᱦᱩᱰᱤᱧ ᱟᱵᱩᱨᱮᱱ ᱢᱟᱹᱭ ᱵᱟᱹᱵᱩ ᱛᱟᱠᱚ ᱮᱸᱻ ᱚᱱᱠᱟᱱᱟᱜ ᱡᱟᱜᱟ ᱨᱮᱠᱚ ᱥᱮᱴᱮᱨᱚᱜ ᱠᱟᱱᱟ ᱮᱸᱻ ᱡᱟᱦᱟᱸ ᱫᱚ ᱵᱟᱹᱲᱤᱡ ᱟᱜ ᱠᱚ ᱪᱮᱫ ᱮᱫ ᱠᱟᱱᱟ ᱟᱫᱚ ᱱᱚᱣᱟ ᱨᱮᱱ ᱟᱥᱚᱞ ᱦᱚᱸᱻ ᱦᱮᱸ ᱱᱚᱣᱟ ᱨᱮᱱ ᱢᱤᱫᱴᱮᱱ ᱢᱮᱱ ᱜᱟᱱᱚᱜᱼᱟ ᱡᱟᱦᱟᱸᱭ ᱫᱚ ᱤᱭᱩᱨᱤᱭᱟᱹ ᱫᱚ ᱱᱟᱦᱟᱜ ᱟᱵᱚᱨᱮᱱ ᱡᱟᱦᱟᱸᱭ ᱫᱚ ᱮᱸᱻ ᱜᱚᱜᱚ ᱵᱟᱵᱟ ᱠᱟᱱ ᱜᱮᱭᱟ ᱠᱚ ᱟᱨ ᱱᱩᱠᱩᱜ ᱜᱮ ᱚᱱᱠᱟᱱ ᱩᱱᱠᱩ ᱴᱷᱮᱱ ᱦᱮᱸ ᱚᱱᱟ ᱠᱚᱨᱮᱱᱟᱜ ᱵᱟᱰᱟᱭ ᱵᱟᱹᱱᱩᱜ ᱢᱮᱱ ᱜᱟᱱᱚᱜᱼᱟ ᱚᱱᱟ ᱞᱮᱠᱟ ᱛᱮᱜᱮ ᱩᱱᱠᱩ ᱵᱟᱝᱠᱚ ᱚᱱᱟ ᱠᱚᱨᱮ ᱠᱷᱚᱱ ᱵᱟᱠᱚ ᱢᱟᱱᱟᱣ ᱫᱟᱲᱮᱭᱟ ᱠᱟᱱᱟ ᱥᱮ ᱪᱮᱫ ᱞᱮᱠᱟᱵᱮᱱ ᱢᱮᱱᱟ
ᱦᱮᱸ ᱟᱹᱞᱤᱧ ᱞᱤᱧ ᱢᱮᱱᱟ ᱩᱝᱠᱩ ᱠᱚ ᱵᱟᱜᱟᱣ ᱨᱮᱱ ᱢᱟ ᱚᱲᱟᱜ ᱨᱮᱱ ᱢᱟᱱᱮ ᱟᱭᱳ ᱵᱟᱵᱟ ᱜᱮᱛᱚ ᱢᱟᱨᱟᱝ ᱜᱮᱭᱟ ᱵᱟᱝ ᱩᱱᱠᱩ ᱜᱮᱛᱚ ᱟᱥᱚᱞ ᱫᱚ ᱤᱭᱟᱹ ᱠᱟᱱᱟ ᱠᱚ ᱟᱵᱚ ᱜᱤᱫᱽᱨᱟᱹ ᱠᱚᱨᱮᱱ ᱫᱚ ᱜᱟᱭᱤᱰ ᱥᱮ ᱵᱚᱸᱜᱟ ᱥᱚᱢᱟᱱ ᱦᱚᱲ ᱡᱟᱦᱟᱸᱭ ᱫᱚ ᱢᱮᱱ ᱫᱟᱲᱮᱭᱟᱜᱼᱟ ᱵᱮᱱ ᱛᱚ ᱩᱱᱠᱩ ᱜᱤᱫᱽᱨᱟᱹ ᱠᱚ ᱥᱤᱠᱷᱱᱟᱹᱛ ᱵᱟᱠᱚ ᱮᱢ ᱫᱟᱲᱮᱭᱟᱠᱚ ᱠᱟᱱᱟ ᱟᱹᱞᱤᱧ ᱞᱤᱧ ᱢᱚᱱᱮᱭᱟ ᱱᱚᱜ ᱚᱭ ᱡᱮ ᱧᱤᱫᱟᱹ ᱪᱟᱞᱟᱣ ᱠᱚ ᱠᱟᱱᱟᱭ ᱯᱷᱟᱱᱥᱮᱱ ᱧᱮᱞ ᱚᱲᱟᱜ ᱨᱮᱛᱚ ᱢᱮᱱ ᱫᱚᱨᱠᱟᱨ ᱠᱟᱱᱟ ᱟᱭᱳ ᱵᱟᱵᱟ ᱦᱚᱸ ᱡᱮ ᱢᱟᱱᱟ ᱥᱮ ᱵᱟᱨᱚᱱ ᱫᱚ ᱫᱚᱨᱠᱟᱨ ᱠᱟᱱ ᱜᱮᱭᱟ ᱢᱤᱫ ᱧᱤᱫᱟᱹᱭ ᱛᱟᱦᱮᱱᱟᱭ ᱵᱟᱨ ᱮ ᱨᱮ ᱢᱤᱫᱴᱟᱝ ᱜᱤᱫᱽᱨᱟᱹᱦᱚᱰᱤᱝ ᱦᱚᱰᱤᱝ ᱢᱟᱹᱭ ᱵᱟᱹᱵᱩ ᱛᱟᱠᱚ ᱩᱱᱠᱩ ᱫᱚ ᱛᱤᱱᱟᱹᱜ ᱠᱚ ᱞᱟᱹᱴᱩ ᱜᱮᱭᱟ ᱵᱤᱥᱤ ᱫᱚ ᱵᱟᱠᱚ ᱞᱟᱹᱴᱩᱣᱟ ᱩᱱᱠᱩ ᱡᱮ ᱵᱟᱨᱦᱮ ᱠᱚ ᱛᱟᱦᱮᱱ ᱠᱟᱱᱟ ᱟᱭᱳ ᱵᱟᱵᱟ ᱪᱤᱠᱟᱛᱮ ᱵᱟᱠᱚ ᱢᱟᱱᱟ ᱵᱟᱨᱚᱱ ᱠᱚᱣᱟ ᱚᱱᱟᱜᱮ ᱟᱹᱞᱤᱧ ᱞᱤᱧ ᱦᱩᱫᱤᱥᱚᱜᱼᱟ ᱚᱱᱟ ᱫᱚ ᱢᱟᱨᱟ ᱵᱟᱨᱚ ᱢᱟᱱᱟ ᱵᱟᱨᱚᱱ ᱞᱮᱠᱷᱟᱡ ᱢᱟ ᱵᱷᱟᱹᱜᱤ ᱠᱚᱜ ᱜᱮ
ᱚ ᱦᱳᱭ ᱚᱱᱟ ᱠᱟᱱ ᱜᱮᱭ ᱟᱥ
ᱟᱨ ᱦᱚᱭ ᱢᱤᱫᱴᱮᱜ ᱦᱩᱭᱩᱜ ᱚᱱᱟ ᱯᱷᱟᱱᱥᱮᱱ ᱡᱟᱦᱟᱸ ᱨᱮᱜᱮ ᱦᱩᱭᱩᱜ ᱠᱟᱱᱟ ᱦᱟᱺᱰᱤ ᱯᱟᱹᱣᱨᱟᱹ ᱢᱟ ᱟᱵᱚᱣᱟᱜ ᱢᱟ ᱢᱮᱱᱟᱜ ᱛᱟᱵᱚᱱ ᱜᱮᱭᱟ ᱱᱮᱛᱟᱨ ᱠᱟᱹᱴᱤᱡ ᱠᱟᱹᱴᱤᱡ ᱜᱤᱫᱽᱨᱟᱹ ᱦᱟᱺᱰᱤ ᱯᱟᱹᱣᱨᱟᱹ ᱠᱚ ᱧᱩᱭᱮᱫᱟ ᱞᱟᱹᱴᱩ ᱠᱚᱢᱟ ᱦᱮᱸ ᱜᱮ ᱠᱟᱹᱴᱤᱡ ᱠᱟᱹᱴᱤᱡ ᱠᱩᱪ ᱦᱚᱸ ᱦᱟᱺᱰᱤ ᱯᱟᱹᱣᱨᱟᱹ ᱠᱚ ᱧᱩᱭᱮᱫᱟ
ᱦᱳᱭ ᱟᱹᱞᱤᱧ ᱦᱚᱸ ᱟᱫᱜ ᱚᱱᱟ ᱜᱮᱞᱤᱧ ᱢᱮᱱᱟ ᱡᱟᱦᱟᱸ ᱞᱮᱠᱟ ᱱᱚᱜᱼᱚᱭ ᱡᱮ ᱮᱸᱻ ᱵᱩᱡᱷᱟᱹᱣ ᱠᱟᱜ ᱢᱮ ᱢᱮᱞᱟ ᱯᱟᱛᱟ ᱠᱚ ᱦᱩᱭᱪᱮᱫ ᱠᱟᱱᱟ ᱚᱱᱟᱦᱚᱸ ᱧᱤᱫᱟᱹ ᱧᱩᱛᱨᱮ ᱢᱮᱱᱠᱷᱟᱱ ᱚᱸᱰᱮ ᱫᱚ ᱱᱚᱝᱠᱟᱱᱟᱜ ᱡᱤᱱᱤᱥ ᱠᱚ ᱦᱩᱭ ᱦᱚᱪᱚᱭᱫᱟ ᱚᱸᱰᱮ ᱫᱚ ᱵᱩᱜᱤᱭᱟᱜ ᱞᱟᱹᱜᱤᱫ ᱫᱚ ᱵᱟᱝ ᱵᱟᱹᱲᱤᱡᱼᱟᱜ ᱞᱟᱹᱜᱤᱫ ᱟᱨ ᱚᱱᱟ ᱥᱟᱯᱲᱟᱣ ᱠᱚᱦᱚᱸ ᱟᱵᱚᱨᱮᱱ ᱦᱚᱲ ᱠᱟᱱ ᱜᱮᱭᱟ ᱠᱚ ᱟᱨ ᱢᱮᱱᱠᱷᱟᱱ ᱱᱚᱣᱟ ᱩᱭᱦᱟᱹᱨ ᱵᱤᱪᱟᱹᱨ ᱨᱮᱱᱟᱜ ᱟᱹᱰᱤ ᱡᱟᱹᱨᱩᱲ ᱠᱟᱱᱟ ᱡᱮ ᱚᱱᱟ ᱟᱵᱩᱣᱟᱜ ᱥᱚᱢᱟᱡᱽ ᱞᱟᱹᱜᱤᱫ ᱛᱤᱱᱟᱹᱜ ᱵᱷᱟᱹᱞᱟᱹᱭ ᱦᱩᱭᱩᱜ ᱠᱟᱱᱟ ᱟᱨ ᱛᱤᱱᱟᱹᱜ ᱵᱟᱹᱲᱤᱡ ᱦᱩᱭᱩᱜ ᱠᱟᱱᱟ ᱟᱵᱮᱱ ᱥᱮᱡ ᱠᱷᱚᱡ ᱪᱮᱫ ᱞᱮᱠᱟ ᱵᱮᱱ ᱟᱴᱠᱟᱨᱟ
ᱟᱞᱤᱧ ᱞᱤᱧ ᱢᱮᱱᱟ ᱡᱟᱦᱟᱸ ᱧᱤᱫᱟᱹ ᱯᱷᱟᱱ ᱥᱮᱱ ᱦᱩᱭᱩᱜ ᱠᱟᱱᱟ ᱚᱱᱟ ᱫᱚ ᱵᱟᱝ ᱠᱚᱨᱟᱣ ᱞᱮᱠᱷᱟᱱ ᱜᱮ ᱱᱟᱯᱟᱭ ᱠᱚᱜᱼᱟ ᱧᱤᱫᱟᱹ ᱵᱟᱝ ᱡᱩᱫᱤᱧ ᱢᱚᱱᱮᱭ ᱜᱮᱭᱟ ᱡᱩᱫᱤ ᱯᱷᱟᱱ ᱥᱮᱱ ᱠᱚᱨᱟᱣ ᱢᱟᱱᱮ ᱠᱚᱨᱟᱣ ᱦᱚᱪᱚᱭ ᱫᱟᱠᱚ ᱚᱱᱟ ᱡᱟᱦᱟᱸ ᱟᱛᱩ ᱠᱚᱨᱮ ᱦᱩᱭᱩᱜ ᱠᱟᱱᱟ ᱠᱚᱨᱟᱣ ᱪᱩ ᱵᱷᱟᱹᱜᱤ ᱠᱟᱛᱷᱟᱧ ᱢᱮᱱᱟ ᱛᱟᱦᱞᱮ ᱥᱤᱧ ᱢᱟᱨᱥᱟᱞ ᱚᱭ ᱵᱤᱥᱤ ᱜᱷᱟᱹᱲᱤᱡ ᱫᱚ ᱵᱟᱝ ᱥᱤᱧ ᱢᱟᱨᱥᱟᱞ ᱜᱚᱴᱟ ᱧᱤᱫᱟᱹ ᱡᱮᱢᱚᱱ ᱦᱩᱭᱩᱜ ᱠᱟᱱᱟ ᱚᱱᱠᱟ ᱫᱚ ᱵᱟᱝ ᱟᱨ ᱛᱟᱨᱯᱚᱨᱮ ᱡᱩᱫᱤ ᱠᱚ ᱠᱚᱨᱟᱣ ᱚᱪᱚᱭᱮᱫ ᱜᱮᱭᱟ ᱯᱷᱟᱱᱥᱮᱱ ᱛᱟᱦᱚᱞᱮ ᱠᱷᱟᱱ ᱫᱚ ᱚᱱᱟ ᱦᱟᱺᱰᱤ ᱯᱟᱹᱣᱨᱟᱹ ᱫᱚ ᱴᱳᱴᱟᱞ ᱡᱩᱫᱤ ᱠᱚ ᱵᱚᱱᱫᱚ ᱠᱮᱭᱟ ᱛᱟᱦᱚᱞᱮ ᱫᱚ ᱟᱨᱚ ᱦᱚᱸ ᱱᱟᱯᱟᱭ ᱠᱚᱜᱼᱟ ᱠᱟᱨᱚᱱ ᱡᱟᱦᱟᱸ ᱦᱩᱭ ᱠᱟᱱᱟ ᱯᱷᱟᱱᱥᱮᱱ ᱠᱩ ᱢᱟᱱᱮ ᱴᱚᱴᱟᱞ ᱮᱠᱟᱞ ᱛᱚ ᱟᱨ ᱵᱟᱝ ᱵᱚᱱ ᱫᱚᱜᱼᱟ ᱛᱚ ᱚᱱᱠᱟ ᱟᱥᱛᱮ ᱟᱥᱛᱮ ᱛᱮ ᱚᱱᱠᱟ ᱠᱚ ᱵᱚᱱᱫᱚ ᱤᱫᱤ ᱞᱮᱠᱷᱟᱱ ᱢᱟ ᱟᱹᱰᱤ ᱱᱟᱯᱟᱭ ᱠᱚᱜ ᱜᱮᱭᱟ
ᱦᱚᱭ ᱟᱵᱮᱱ ᱢᱟ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫ ᱱᱚᱜᱼᱚᱭ ᱡᱮ ᱟᱵᱚᱣᱟᱜ ᱥᱚᱢᱟᱡᱽ ᱨᱮ ᱦᱟᱺᱰᱤ ᱯᱟᱹᱣᱨᱟᱹ ᱱᱚᱣᱟ ᱫᱚ ᱟᱹᱞᱤᱧ ᱫᱚ ᱱᱤᱱᱟᱹᱜ ᱜᱮᱞᱤᱧ ᱢᱮᱱᱟ ᱢᱟᱱᱮ ᱟᱹᱰᱤ ᱢᱟᱨᱟᱝ ᱱᱚᱣᱟ ᱫᱚ ᱟᱵᱚ ᱞᱟᱹᱜᱤᱫ ᱫᱚ ᱵᱤᱥ ᱠᱟᱱᱟ ᱟᱨ ᱵᱟᱹᱲᱤᱡ ᱟᱜ ᱡᱤᱱᱤᱥ ᱠᱟᱱᱟ ᱡᱟᱦᱟᱸ ᱞᱮᱠᱟ ᱱᱚᱜ ᱚᱭ ᱡᱮ ᱢᱮᱞᱟ ᱯᱟᱛᱟ ᱪᱷᱟᱛᱟ ᱠᱚᱨᱮ ᱠᱚ ᱫᱚᱠᱟᱱᱮᱜ ᱠᱟᱱᱟ ᱢᱮᱱ ᱠᱷᱟᱱ ᱚᱸᱰᱮ ᱫᱚ ᱱᱟᱦᱟᱜ ᱦᱟᱲᱟᱢ ᱵᱩᱰᱷᱤ ᱠᱚᱫᱚ ᱚᱱᱟ ᱢᱮᱞᱟ ᱯᱟᱛᱟ ᱪᱷᱟᱛᱟ ᱨᱮᱫᱚ ᱵᱟᱝᱠᱚ ᱪᱟᱞᱟᱜ ᱠᱟᱱᱟ ᱜᱚᱜᱚᱼᱵᱟᱵᱟ ᱚᱸᱰᱮ ᱫᱚ ᱪᱤᱞᱤ ᱠᱚ ᱪᱟᱞᱟᱜ ᱠᱟᱱᱟ ᱟᱵᱚ ᱞᱮᱠᱟᱱ ᱡᱩᱣᱟᱹᱱ ᱠᱩᱲᱤ ᱥᱮ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱟᱨ ᱩᱱᱠᱩ ᱜᱮ ᱱᱟᱦᱟᱸᱜ ᱚᱱᱟ ᱩᱱᱠᱩ ᱫᱚᱠᱚ ᱧᱩ ᱡᱚᱢᱮᱫ ᱠᱟᱱᱟ ᱟᱫᱚ ᱛᱤᱱᱟᱹᱜ ᱵᱩᱜᱤ ᱦᱩᱭᱩᱜ ᱠᱟᱱᱟ ᱛᱤᱱᱟᱹᱜ ᱵᱟᱹᱲᱤᱡ ᱟᱵᱮᱱ ᱪᱮᱫ ᱵᱮᱱ
ᱚᱱᱟ ᱫᱚ ᱥᱟ. ᱨᱤ ᱥᱟ. ᱨᱤ ᱵᱮᱱ ᱞᱟᱹᱭ ᱠᱮᱫᱟ ᱦᱟᱲᱟᱢ ᱫᱚ ᱵᱟᱠᱚ ᱪᱟᱞᱟᱜ ᱠᱟᱱ ᱜᱮᱭᱟ ᱟᱵᱚ ᱟᱨᱫᱚ ᱟᱨ ᱵᱤᱥᱤ ᱠᱚ ᱪᱟᱞᱟᱜ ᱠᱟᱱᱟ ᱡᱟᱦᱟᱸᱭ ᱫᱚ ᱩᱱᱠᱩ ᱵᱟᱨᱚ ᱛᱮᱨᱚ ᱵᱚᱪᱷᱚᱨ ᱦᱩᱭ ᱟᱠᱟᱱ ᱛᱟᱠᱚᱣᱟ ᱪᱳᱪᱫᱳ ᱯᱚᱱᱨᱚ ᱢᱟᱱᱮ ᱚᱱᱠᱟᱱ ᱠᱚ ᱜᱤᱫᱽᱨᱟᱹ ᱫᱚ ᱟᱨᱚ ᱡᱟᱹᱥᱛᱤ ᱛᱤ ᱠᱚ ᱧᱮᱞᱚᱜ ᱠᱟᱱᱟ ᱵᱤᱥᱤ ᱱᱚᱜ ᱚᱭ ᱡᱮ ᱮᱱᱮᱡ ᱥᱮᱨᱮᱧ ᱫᱟᱠᱚ ᱰᱨᱮᱥ ᱟᱯ ᱡᱟ ᱠᱩ ᱦᱚᱨᱚᱜ ᱫᱟ ᱢᱟᱱᱮ ᱱᱮᱝᱠᱟᱱ ᱦᱚᱲ ᱜᱮ ᱞᱟᱡᱟᱣ ᱜᱮ ᱯᱟᱲᱟᱜ ᱜᱮ ᱵᱩᱡᱷᱟᱹᱣᱜᱼᱟ ᱱᱤᱡᱮᱨᱟᱜ ᱥᱚᱢᱟᱡᱽ ᱱᱤᱡᱮ ᱛᱮᱜᱮ ᱵᱚᱱ ᱵᱟᱹᱲᱤᱡ ᱫᱟ
ᱦᱳᱭ ᱟᱹᱞᱤᱧ ᱦᱚᱸ ᱚᱱᱟ ᱜᱮᱞᱤᱧ ᱢᱮᱱᱟ ᱱᱚᱜᱼᱚᱭ ᱡᱮ ᱚᱸᱰᱮ ᱩᱱᱠᱩ ᱫᱚ ᱪᱮᱫ ᱞᱮᱠᱟ ᱠᱚ ᱪᱟᱞᱟᱜ ᱠᱟᱱᱟ ᱢᱤᱫ ᱴᱷᱮᱱ ᱫᱤᱠᱷᱟᱜ ᱦᱮᱸ ᱚᱸᱰᱮ ᱪᱮᱫ ᱢᱟᱱᱮ ᱩᱱᱠᱩ ᱪᱮᱫ ᱩᱫᱩᱜᱚᱜ ᱥᱟᱱᱟᱭᱮᱫ ᱠᱚᱣᱟ ᱟᱠᱚ ᱦᱚᱸ ᱵᱟᱠᱚ ᱴᱷᱤᱠᱟᱹᱭᱮᱫ ᱠᱟᱱᱟ ᱡᱮ ᱤᱧ ᱪᱮᱫ ᱤᱧ ᱪᱤᱠᱟᱹ ᱟᱠᱟᱱᱟ ᱟᱨ ᱱᱚᱣᱟ ᱫᱚ ᱵᱮᱥ ᱟᱥᱮ ᱵᱷᱟᱹᱜᱤᱭᱟ ᱩᱱᱠᱩ ᱫᱚ ᱚᱱᱟ ᱨᱮᱜᱮ ᱢᱤᱫᱴᱮᱱ ᱨᱟᱹᱥᱠᱟᱹ ᱡᱟᱱᱟᱢ ᱟᱠᱟᱣᱟᱫ ᱟᱫᱚ ᱨᱟᱹᱥᱠᱟᱹ ᱫᱚ ᱢᱟᱱᱮ ᱪᱮᱫ ᱞᱮᱠᱟᱛᱮ ᱟᱵᱚ ᱵᱚᱱ ᱪᱟᱵᱟᱭ ᱛᱟᱠᱚᱣᱟ ᱢᱮᱱᱠᱷᱟᱱ ᱱᱚᱣᱟ ᱠᱟᱨᱚᱱ ᱥᱮ ᱟᱥᱚᱞ ᱨᱮᱦᱮᱫ ᱫᱚ ᱱᱟᱦᱟᱸᱜ ᱟᱵᱚ ᱠᱚᱴᱷᱮᱱ ᱜᱚᱜᱚ ᱵᱟᱵᱟ ᱠᱚᱴᱷᱮᱱ ᱜᱮ ᱢᱮᱱᱟᱜᱼᱟ ᱥᱮ ᱪᱮᱫ ᱞᱮᱠᱟ ᱟᱵᱮᱱ ᱫᱚ ᱵᱮᱱ
ᱦᱮᱸ ᱦᱮᱸ ᱟᱹᱞᱤᱧ ᱚᱱᱟ ᱜᱮᱞᱤᱧ ᱢᱚᱱᱮᱭᱟ ᱚᱱᱟ ᱢᱟ ᱜᱚᱜᱚ ᱵᱟᱵᱟ ᱴᱷᱮᱡ ᱜᱮ ᱢᱮᱱᱟᱜ ᱟᱵᱟᱨ ᱱᱚᱜᱼᱚᱭ ᱡᱟᱦᱟᱸ ᱠᱚ ᱯᱷᱟᱱᱥᱮᱱ ᱠᱚ ᱦᱩᱭᱩᱜ ᱠᱟᱱᱟ ᱟᱞᱤᱧ ᱫᱚᱞᱤᱧ ᱢᱮᱱᱮᱫᱟ ᱚᱱᱟ ᱠᱚ ᱟᱥᱛᱮ ᱟᱥᱛᱮ ᱵᱚᱱᱫᱚ ᱤᱫᱤ ᱞᱮᱠᱷᱟᱱ ᱢᱟ ᱟᱰᱤ ᱵᱮᱥ ᱱᱚᱜᱼᱚᱭ ᱡᱟᱦᱟᱸ ᱡᱟᱛᱨᱟ ᱥᱮ ᱡᱟᱛᱨᱟ ᱡᱟᱦᱟᱸ ᱦᱩᱭᱩᱜᱼᱟ ᱟᱞᱤᱧ ᱫᱚᱞᱤᱧ ᱢᱚᱱᱮᱭᱟ ᱡᱟᱛᱨᱟ ᱧᱮᱞ ᱠᱟᱛᱮ ᱛᱮ ᱢᱤᱫᱴᱮᱱ ᱥᱤᱠᱷᱱᱟᱹᱛ ᱦᱚᱸ ᱧᱟᱢᱚᱜ ᱜᱮᱭᱟ ᱡᱟᱦᱟᱸ ᱫᱚ ᱯᱷᱟᱱᱥᱮᱱ ᱨᱮᱫᱚ ᱚᱱᱟ ᱥᱤᱠᱷᱱᱟᱹᱛ ᱫᱚ ᱵᱟᱝ ᱧᱟᱢᱚᱜ ᱛᱟᱦᱮᱸᱱᱟ
ᱦᱳᱭ ᱟᱫᱚ ᱢᱟᱱᱮ ᱱᱚᱝᱠᱟᱜ ᱠᱟᱱᱟ ᱥᱮ ᱱᱤᱛᱚᱜ ᱫᱚ ᱡᱟᱦᱟᱸᱱᱟᱜ ᱡᱤᱱᱤᱥᱜᱤ ᱦᱩᱭᱩᱜ ᱠᱟᱱᱟ ᱵᱚᱞᱮ ᱩ ᱢᱮᱱ ᱜᱟᱱᱚᱜᱼᱟ ᱚᱱᱟ ᱧᱮᱞ ᱢᱮᱱ ᱛᱮᱠᱚ ᱩᱰᱩᱠᱚᱜ ᱠᱟᱱᱟ ᱮ ᱢᱮᱱᱠᱷᱟᱱ ᱚᱱᱟ ᱫᱚ ᱵᱟᱝ ᱜᱮᱠᱚ ᱧᱮᱞᱮᱫ ᱠᱟᱱᱟ ᱚᱸᱰᱮ ᱫᱚ ᱪᱮᱫ ᱚᱸᱰᱮ ᱪᱟᱞᱟᱣ ᱠᱟᱛᱮᱜ ᱪᱮᱫ ᱠᱚ ᱪᱤᱠᱟᱹᱭ ᱮᱫᱟ ᱚᱱᱟ ᱠᱚᱫᱚ ᱵᱟᱠᱚ ᱧᱮᱞᱟ ᱥᱮ ᱵᱟᱠᱚ ᱟᱸᱡᱚᱢᱟ ᱡᱟᱦᱱᱟᱜ ᱜᱮ ᱦᱩᱭᱩᱜ ᱠᱟᱱ ᱩᱱᱠᱩ ᱫᱚ ᱟᱠᱚ ᱯᱟᱨ ᱢᱮᱛᱟᱜ ᱢᱮ ᱟᱠᱚ ᱢᱟᱱᱮ ᱪᱮᱫ ᱢᱮᱱ ᱜᱟᱱᱚᱜᱼᱟ ᱱᱮᱛᱟᱨ ᱠᱚᱢ ᱩᱢᱮᱨ ᱨᱮᱜᱮ ᱚᱠᱚᱭ ᱫᱚ ᱫᱩᱞᱟᱹᱲ ᱥᱟᱹᱜᱟᱹᱭ ᱚᱱᱠᱟ ᱠᱤᱱ ᱡᱚᱲᱟᱣ ᱟᱠᱟᱫᱟ ᱟᱸ ᱚᱠᱚᱭ ᱫᱚ ᱪᱮᱫ ᱪᱚᱝ ᱱᱟᱦᱟᱜ ᱢᱟᱱᱮ ᱠᱷᱟᱹᱞᱤ ᱚᱱᱟ ᱠᱚ ᱞᱟᱹᱜᱤᱫ ᱜᱮ ᱪᱟᱞᱟᱜ ᱠᱟᱱᱟ᱾ ᱟᱨ ᱡᱟᱦᱟᱸ ᱫᱚ ᱚᱠᱚᱭ ᱱᱤᱥᱟᱹ ᱡᱤᱱᱤᱥ ᱚᱱᱮ ᱧᱟᱢᱚᱜ ᱠᱟᱱ ᱡᱮ ᱱᱟᱦᱟᱜ ᱚᱸᱰᱮ ᱚᱱᱟ ᱨᱟᱹᱥᱠᱟᱹ ᱨᱮ ᱩᱱᱠᱩ ᱫᱚ᱾ ᱟᱹᱰᱤ ᱠᱚ ᱛᱳᱦᱮᱞ ᱵᱚᱦᱮᱞ ᱠᱚᱜ ᱠᱟᱱᱟ ᱥᱮ ᱪᱮᱫ ᱞᱮᱠᱟᱵᱮᱱ ᱢᱮᱱᱟ᱾
ᱦᱮᱸ ᱠᱟᱛᱷᱟ ᱢᱟ ᱚᱱᱟᱜᱮ ᱱᱚᱜᱼᱚᱭ ᱡᱮ ᱱᱮᱛᱟᱨ ᱫᱚ ᱵᱟᱠᱚ ᱵᱩᱡᱷᱟᱹᱣ ᱫᱟᱲᱮᱭᱟᱜ ᱠᱟᱱᱟ ᱩᱱᱟᱹᱜ ᱯᱟᱲᱦᱟᱣ ᱠᱟᱛᱮᱜ ᱛᱤᱱᱟᱹᱜ ᱥᱩᱡᱳᱜᱽ ᱥᱩᱵᱤᱫᱷᱟ ᱢᱮᱱᱟᱜᱼᱟ ᱱᱚᱜ ᱚᱭ ᱡᱮ ᱩᱱᱟᱹᱜ ᱥᱠᱚᱞᱟᱨᱥᱤᱯ ᱧᱟᱢᱚᱜ ᱠᱟᱱᱟ᱾ ᱟᱢ ᱯᱟᱲᱦᱟᱣ ᱵᱷᱟᱹᱜᱤᱢ ᱯᱟᱲᱦᱟᱣ ᱞᱮᱠᱷᱟᱱ ᱡᱚᱛᱚ ᱠᱤᱪᱷᱩ ᱜᱮᱢ ᱧᱟᱢᱟ᱾ ᱱᱮᱛᱟᱨ ᱠᱚ ᱜᱤᱫᱽᱨᱟᱹ ᱠᱚ ᱱᱮᱛᱟᱨ ᱵᱟᱠᱚ ᱯᱟᱲᱦᱟᱜ ᱠᱟᱱ ᱜᱮᱭᱟ ᱱᱚᱣᱟ ᱠᱚ ᱤᱫᱤ ᱠᱟᱛᱮ ᱟᱵᱮᱱ ᱪᱮᱫ ᱵᱮᱱ ᱞᱟᱹᱭᱟ
ᱦᱳᱭ ᱱᱚᱣᱟ ᱠᱚᱫᱚ ᱮᱠᱟᱞ ᱥᱟᱹᱨᱤ ᱠᱟᱛᱷᱟ ᱜᱮᱵᱮᱱ ᱞᱟᱹᱭ ᱠᱮᱫᱜᱼᱟ ᱱᱚᱜᱼᱚᱭ ᱡᱮ ᱢᱤᱫᱵᱟᱨ ᱟᱨ ᱥᱤᱠᱷᱱᱟᱹᱛᱚᱜ ᱚᱠᱛᱮ ᱨᱮ ᱱᱚᱜᱼᱚᱭ ᱡᱮ ᱜᱚᱲᱚ ᱜᱚᱯᱚᱲᱚ ᱧᱟᱢᱚᱜ ᱠᱟᱱᱟ ᱢᱮᱱᱠᱷᱟᱱ ᱱᱚᱣᱟ ᱠᱚ ᱟᱵᱩ ᱱᱚᱝᱠᱟᱱᱟᱜ ᱥᱩᱵᱤᱛᱟ ᱵᱟᱝᱵᱚᱱ ᱦᱟᱛᱟ᱾ ᱦᱟᱛᱟᱣ ᱫᱟᱲᱮᱭᱟᱜ ᱠᱟᱱᱟ ᱟ ᱱᱚᱣᱟ ᱠᱳᱫᱚ ᱢᱟᱱᱮ ᱡᱟᱦᱟᱸᱭ ᱵᱟᱝᱠᱳ ᱚᱱᱠᱟ ᱵᱟᱝᱠᱚ ᱩᱭᱦᱟᱹᱨ ᱵᱤᱪᱟᱹᱨᱮᱫ ᱠᱟᱱᱟ ᱡᱮ ᱱᱤᱛᱟᱜ ᱡᱩᱜᱽᱨᱮ ᱡᱟᱦᱟᱸ ᱞᱮᱠᱟ ᱥᱩᱵᱤᱛᱟ ᱧᱟᱢᱚᱜ ᱠᱟᱱᱟ ᱟᱨ ᱡᱟᱦᱟᱸ ᱞᱮᱠᱟ ᱟᱨ ᱞᱟᱦᱟ ᱧᱚᱜ ᱚᱠᱛᱮ ᱨᱮᱫᱚ ᱱᱟᱦᱜ᱾ ᱡᱟᱦᱟᱸ ᱟᱵᱚᱨᱮᱱ᱾ ᱜᱚᱜᱚ ᱵᱟᱵᱟ ᱛᱟᱠᱚ ᱵᱤᱫᱟᱹᱞ ᱨᱮᱫᱚ ᱢᱟ ᱚᱱᱠᱟᱱᱟᱜ ᱥᱩᱵᱤᱛᱟ ᱵᱟᱝᱠᱚ ᱧᱟᱢᱮᱫ ᱛᱟᱦᱮᱱ ᱨᱮᱦᱚᱸ᱾ ᱮᱱᱦᱚᱸ ᱡᱟᱣᱜᱮᱠᱚ ᱚᱞ ᱯᱟᱲᱦᱟᱣ ᱤᱫᱤ ᱠᱮᱫᱟ ᱢᱮᱱᱠᱷᱟᱱ ᱱᱤᱛᱚᱜ ᱢᱟ ᱚᱱᱠᱟᱱᱟᱜ ᱥᱩᱵᱤᱛᱟ ᱧᱟᱢᱚᱜ ᱠᱟᱱ ᱨᱮᱦᱚᱸ᱾ ᱢᱮᱱᱠᱷᱟᱱ ᱚᱞᱚᱜ ᱟᱹᱠᱤᱞᱚᱜ ᱥᱮᱫ ᱢᱟ ᱵᱟᱝ ᱜᱮᱠᱚ ᱞᱟᱦᱟᱜ ᱠᱟᱱ ᱛᱟᱵᱚᱱᱟ ᱱᱚᱠ᱾ ᱚᱱᱠᱟ ᱟᱹᱞᱤᱧ ᱢᱟᱞᱤᱧ ᱧᱮᱞ ᱚᱪᱚᱭᱮᱫ ᱠᱟᱱᱟ᱾
ᱦᱮᱸ ᱦᱮᱸ ᱴᱷᱤᱠ ᱜᱮᱵᱮᱱ ᱞᱟᱹᱭ ᱠᱮᱫᱟ ᱚᱱᱠᱟ ᱜᱮ᱾ ᱱᱮᱛᱟᱨ ᱢᱟ ᱚᱱᱟᱜᱮ ᱜᱤᱫᱽᱨᱟᱹ ᱜᱮ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱚᱞ ᱯᱟᱲᱦᱟᱣ ᱠᱟᱛᱮ ᱛᱤᱱᱟᱹᱜ ᱥᱩᱵᱤᱫᱟ ᱧᱟᱢᱚᱜ ᱠᱟᱱᱟ᱾ ᱚᱱᱟᱜᱮ ᱵᱟᱠᱳ ᱵᱩᱡᱽ ᱛᱤᱭᱳᱜ ᱧᱟᱢ
ᱟᱫᱚ ᱚᱱᱟ ᱥᱤᱠᱠᱷᱟ ᱫᱚ ᱵᱚᱞᱮ ᱟᱹᱞᱤᱧᱟᱜ ᱢᱮᱱ ᱞᱮᱠᱟᱛᱮ... ᱡᱟᱦᱟᱸ ᱫᱚ ᱥᱚᱢᱟᱡᱽ ᱠᱷᱚᱱ᱾ ᱟᱨ ᱥᱚᱢᱟᱡᱽ ᱠᱷᱚᱡ ᱡᱩᱚᱫᱤ ᱱᱚᱝᱠᱟᱱᱟᱜ ᱥᱤᱠᱷᱱᱟᱹᱛ ᱠᱚ ᱧᱟᱢ ᱠᱮᱭᱟ ᱦᱩᱱᱟᱹᱝ᱾ ᱜᱷᱟᱨᱚᱸᱡᱽ ᱠᱷ ᱚᱱᱠᱟᱱᱟᱜ ᱥᱤᱠᱷᱱᱟᱹᱛ ᱠᱚ ᱧᱟᱢ ᱠᱮᱭᱟ ᱦᱩᱱᱟᱹ ᱚᱱᱠᱟᱱᱟᱜ᱾ ᱚᱱᱠᱟᱱᱟᱜ ᱛᱷᱟᱹᱭ ᱨᱮ ᱥᱮ ᱚᱱᱠᱟᱱᱟᱜ ᱡᱚᱜᱟ ᱨᱮ ᱫᱚ᱾ ᱵᱟᱝᱠᱚ ᱥᱮᱴᱮᱨ ᱠᱚᱜᱼᱟ ᱟᱵᱚ ᱠᱚᱨᱮᱱ ᱡᱩᱣᱟᱹᱱ ᱠᱚ ᱥᱮ ᱢᱟᱹᱭ ᱵᱟᱹᱵᱩ ᱛᱟᱠᱚ ᱫᱚ᱾ ᱟᱞᱤᱧ ᱫᱚ ᱞᱤᱧ ᱦᱩᱫᱤᱥᱪᱚᱭᱟ᱾
ᱦᱮᱸ ᱟᱹᱞᱤᱧ ᱢᱤᱫᱴᱮᱱ ᱜᱷᱟᱨᱚᱸᱡᱽ ᱨᱮ ᱯᱨᱚᱛᱷᱚᱢ ᱟᱢ ᱢᱤᱫᱴᱮᱱ ᱜᱤᱫᱽᱨᱟᱹ᱾ ᱴᱷᱤᱠ ᱨᱟᱥᱛᱟ ᱛᱮ ᱤᱫᱤᱭᱮ ᱦᱩᱭᱩᱜ ᱛᱟᱢᱟ ᱟᱵᱟᱨ ᱩᱱᱠᱩ ᱧᱮᱞᱛᱮ ᱡᱩᱫᱤᱧ ᱢᱟᱞᱤᱱ᱾ ᱧᱮᱞ ᱛᱮ ᱡᱩᱫᱤ ᱟᱛᱩᱨ ᱨᱮᱱ ᱟᱵᱟᱨ ᱵᱟᱨ ᱯᱮ ᱦᱚᱲ ᱡᱮ ᱟᱵᱟᱨ ᱟᱞᱤᱧ ᱧᱮᱞ ᱛᱮ ᱚᱱᱠᱟ ᱠᱚ ᱠᱚᱨᱟᱣ ᱫᱟᱲᱮ ᱢᱚᱱᱮ ᱛᱟᱦᱚᱞᱮ ᱵᱷᱟᱹᱜᱤ ᱥᱮᱫ ᱜᱮ ᱡᱟᱹᱱᱤᱡ ᱞᱟᱦᱟ ᱠᱚᱜ ᱛᱟᱵᱚᱱᱟ ᱱᱤᱛ ᱛᱮ᱾ ᱟᱨᱚ ᱦᱚᱸ
ᱦᱳᱭ ᱱᱚᱣᱟ ᱠᱚ᱾ ᱥᱟᱹᱨᱤ ᱜᱮ ᱱᱚᱜᱼᱚᱭ ᱡᱮ ᱱᱚᱜᱼᱚᱭ ᱞᱤᱧ ᱢᱮᱱᱠᱮᱜᱼᱟ ᱪᱮᱫᱟᱜ ᱞᱤᱧ ᱢᱮᱱ ᱠᱮᱫᱮᱜᱼᱟ ᱟᱵᱚ ᱫᱚ᱾ ᱜᱷᱟᱨᱚᱧᱡᱽ ᱠᱷᱚᱱ ᱥᱤᱠᱷᱱᱟᱹᱛ ᱮᱢᱟ ᱠᱚ ᱞᱟᱜᱟᱜᱼᱟ ᱥᱮ ᱥᱚᱢᱟᱡᱽ ᱠᱷᱚ‌ᱱ᱾ ᱟᱵᱚ ᱫᱚ ᱱᱤᱛ ᱦᱟᱹᱵᱚ ᱟᱵᱚᱣᱟᱜ ᱥᱚᱢᱟᱡᱽ ᱨᱮ ᱵᱟᱝᱠᱚ ᱩᱭᱦᱟᱹᱨ ᱵᱤᱪᱟᱹᱨᱮᱫ ᱠᱟᱱᱟ ᱡᱮ ᱟᱵᱚᱨᱮᱱ ᱦᱟᱨᱟᱜ ᱠᱟᱱ ᱠᱩᱲᱤ ᱠᱚᱲᱟ ᱪᱮᱫ ᱪᱮᱫ ᱞᱮᱠᱟᱱ ᱥᱤᱠᱷᱱᱟᱹᱛ ᱵᱚᱱ ᱮᱢᱟ ᱠᱚᱣᱟ ᱚᱱᱟ ᱠᱚᱨᱮ ᱠᱷᱚᱱ ᱪᱮᱫ ᱞᱮᱠᱟ ᱛᱮᱵᱚᱱ ᱛᱚᱞ ᱫᱚᱦᱚ ᱠᱚᱣᱟ ᱢᱮᱱᱠᱷᱟᱱ ᱟᱵᱚ ᱠᱚᱨᱮᱱ ᱥᱚᱢᱟᱡᱽ ᱠᱚᱨᱮ ᱠᱷᱚᱱᱜᱮ ᱚᱱᱠᱟᱱᱟᱜ ᱯᱨᱳᱜᱨᱟᱢ ᱥᱮ... ᱳᱱᱠᱟᱱᱟᱜ ᱯᱷᱟᱱᱥᱚᱱ ᱮᱢᱟᱱ ᱠᱚᱦᱚ ᱠᱚ ᱥᱟᱯᱲᱟᱣᱮᱫ ᱠᱟᱱᱟ ᱟᱨ ᱦᱚᱸᱜ ᱟᱵᱚ ᱠᱚᱨᱮᱱ ᱜᱤᱫᱽᱨᱟᱹ ᱠᱚ ᱪᱟᱞᱟᱜ ᱠᱟᱱᱟ ᱛᱚᱵᱮ ᱞᱚᱥ ᱫᱚ ᱚᱠᱚᱭᱟᱜ ᱦᱩᱭᱩᱜ ᱠᱟᱱᱟ?
ᱟᱵᱚᱣᱟᱜ ᱜᱮᱛᱚ ᱦᱩᱭᱩᱜ ᱠᱟᱱᱟ᱾
ᱦᱳᱭ ᱟᱫᱚ ᱦᱚᱜᱼᱱᱟ ᱫᱚ ᱢᱟᱱᱮ ᱟᱹᱰᱤ ᱢᱟᱨᱟᱝ ᱩᱭᱦᱟᱹᱨ ᱵᱤᱪᱟᱹᱨ ᱨᱮᱱᱟᱜ ᱡᱟᱹᱨᱩᱲ ᱠᱟᱱᱟ ᱱᱤᱭᱟᱹ ᱠᱚ᱾ ᱚᱠᱛᱮ ᱨᱮ ᱟᱨ ᱵᱟᱝᱠᱷᱟᱱ ᱫᱚ... ᱦᱤᱡᱩᱜ ᱠᱟᱱ ᱫᱤᱱᱨᱮ ᱚᱱᱠᱟ ᱵᱩᱡᱷᱟᱹᱜ ᱠᱟᱱᱟ ᱢᱟᱱᱮ ᱟᱵᱚᱣᱟᱜ... ᱡᱟᱛᱮ ᱠᱳ ᱟᱵᱳᱣᱟᱜ ᱥᱚᱢᱟᱡᱽ ᱫᱚ ᱢᱟᱱᱮ ᱚᱯᱚᱢᱚᱱᱚᱜ ᱠᱟᱱᱟ ᱚᱱᱠᱟᱜ ᱜᱮ ᱟᱴᱠᱟᱨᱚᱜᱼᱟ᱾
ᱦᱮᱸ ᱚᱱᱟ ᱱᱤᱡᱮ ᱛᱮ ᱵᱳ ᱮᱯᱳ ᱢᱟᱱᱮᱜ ᱟᱨᱭ ᱪᱟᱞᱟᱜᱼᱟ ᱠᱟᱹᱴᱤᱡ ᱠᱟᱹᱴᱤᱡ ᱟᱵᱟᱨ ᱟᱵᱟᱨ ᱧᱮᱞᱚᱜ ᱠᱟᱱᱟ ᱱᱮᱛᱟᱨ ᱢᱟ ᱵᱮᱥᱤ ᱜᱮ ᱧᱮᱞᱚᱜ ᱠᱟᱱᱟ ᱪᱳᱫᱽᱫᱳ ᱵᱚᱪᱷᱚᱨ ᱨᱮᱱ ᱜᱤᱫᱽᱨᱟᱹ ᱜᱮ ᱵᱤᱥᱤ ᱠᱚ ᱵᱟᱯᱞᱟᱜ ᱠᱟᱱᱟ ᱠᱟᱱᱟ ᱠᱚ ᱟᱠᱚ ᱱᱤᱡᱮ ᱛᱮᱜᱮ
ᱦᱳᱭ ᱱᱚᱣᱟ ᱫᱚ ᱮᱠᱫᱚᱢ ᱥᱟᱹᱨᱤ ᱠᱟᱱ ᱜᱮᱭᱟ ᱢᱟᱱᱮ ᱜᱚᱴᱟ ᱫᱩᱱᱭᱟᱹᱜᱮ ᱟᱵᱚ ᱡᱟᱹᱛᱤ ᱛᱟᱞᱟ ᱨᱮᱫᱚ ᱚᱱᱠᱟᱜᱮ ᱧᱮᱞᱚᱜ ᱠᱟᱱᱟ
ᱦᱮᱸ ᱱᱤᱡᱮ ᱛᱮᱠᱚ ᱵᱟᱯᱞᱟᱜ ᱠᱟᱱᱟ ᱠᱚ ᱟᱵᱟᱨ ᱥᱚᱝᱥᱟᱨ ᱨᱮᱭᱟᱜ ᱢᱟᱱᱮ ᱫᱚ ᱵᱟᱠᱚ ᱵᱟᱲᱟᱭᱟ ᱵᱟᱯᱞᱟ ᱠᱚᱜ ᱠᱟᱱᱟ ᱠᱚ ᱵᱟᱯᱞᱟ ᱠᱚᱜ ᱠᱟᱱᱟ ᱠᱚ ᱟᱵᱟᱨ ᱡᱚᱠᱷᱚᱱ ᱫᱚ ᱟᱨ ᱩᱱᱤ ᱦᱚᱸ ᱟᱡ ᱟᱭᱩᱵᱟᱵᱟ ᱪᱮᱛᱟᱱ ᱨᱮᱜᱮᱭ ᱡᱚᱢ ᱮᱫᱟ ᱟᱵᱟᱨ ᱢᱤᱫᱴᱮᱱ ᱵᱟᱹᱦᱩ ᱤᱫᱤ ᱠᱟᱭ ᱠᱟᱱᱟᱭ ᱟᱨ ᱡᱚᱠᱷᱚᱱ ᱛᱷᱚᱲᱟ ᱠᱤᱱ ᱞᱟᱹᱴᱩ ᱧᱚᱜᱚᱜ ᱠᱟᱱᱟ ᱵᱩᱡᱽ ᱮᱫᱟ ᱠᱤᱱ ᱥᱚᱝᱥᱟᱨ ᱨᱮ ᱟᱱᱴᱟᱱᱚᱜ ᱠᱟᱱ ᱠᱷᱟᱡ ᱫᱚ ᱛᱚᱠᱷᱚᱱ ᱫᱚ ᱡᱷᱚᱜᱽᱲᱟ ᱦᱩᱭᱩᱜ ᱠᱟᱱᱟ ᱱᱚᱣᱟ ᱜᱮ ᱵᱤᱥᱤ ᱧᱮᱞᱚᱜ ᱠᱟᱱᱟ ᱛᱚᱠᱷᱚᱱ ᱫᱚ ᱟᱵᱟᱨᱼᱼ ᱛᱟᱦᱮᱱ ᱠᱟᱱᱟ ᱩᱱᱤ ᱴᱷᱮᱱ ᱫᱚ ᱫᱟᱹᱲ ᱟᱹᱜᱩᱭᱮᱫᱟᱭ ᱟᱫᱚ ᱚᱲᱟᱜ ᱱᱮᱛᱟᱨ ᱢᱟ ᱚᱱᱟᱜᱮ ᱵᱤᱥᱤ ᱧᱮᱞᱚᱜ ᱠᱟᱱᱟ
ᱦᱳᱭ ᱦᱳᱭ ᱱᱚᱜᱼᱚᱭ ᱱᱚᱣᱟ ᱠᱟᱱ ᱜᱮᱭᱟ ᱟᱥᱚᱞ ᱠᱟᱨᱚᱱ ᱫᱚ ᱟᱨ ᱦᱚᱸᱜᱼᱚᱸᱧ ᱚᱱᱟ ᱠᱚ ᱡᱤᱱᱤᱥ ᱦᱩᱭᱩᱜ ᱠᱟᱱ ᱛᱮᱜᱮ ᱟᱵᱚ ᱫᱚ ᱞᱟᱯᱷᱟᱝ ᱥᱮᱫ ᱫᱚ ᱵᱟᱝᱵᱚᱱ ᱪᱟᱞᱟᱣ ᱫᱟᱲᱮᱭᱟᱜ ᱠᱟᱱᱟ
ᱦᱮᱸ
ᱱᱚᱜᱼᱚᱭ ᱡᱮ ᱟᱵᱚ ᱢᱟ ᱱᱚᱜᱼᱚᱭ ᱡᱮᱢᱚᱱ ᱡᱟᱹᱞᱤ ᱛᱷᱟᱹᱞᱤ ᱠᱚᱜ ᱠᱟᱱᱟ ᱠᱚᱢ ᱩᱢᱮᱨ ᱨᱮᱜᱮ ᱡᱮ ᱦᱟᱨᱟᱜᱚᱫ ᱠᱟᱱᱟᱭ ᱥᱮ ᱵᱟᱭ ᱦᱟᱨᱟᱜᱚᱜ ᱠᱟᱱᱟ ᱩᱱᱤᱡᱮ ᱵᱟᱯᱞᱟ ᱨᱮᱱᱟᱜ ᱤᱭᱟ. ᱠᱚ ᱠᱩᱢᱟ. ᱣ ᱤᱫᱤᱜ ᱟ
ᱟᱹᱜᱩ ᱠᱟᱛᱮᱜ ᱦᱚᱸ ᱵᱟᱯᱞᱟ ᱫᱟᱲᱮᱭᱟᱜ ᱥᱮ ᱵᱟᱭ ᱵᱟᱯᱞᱟ ᱫᱟᱲᱮᱭᱟᱜᱼᱟ ᱠᱷᱟᱹᱞᱤ ᱧᱟᱯᱟᱢ ᱠᱚᱜ ᱜᱮᱠᱚ ᱵᱟᱰᱟᱭ ᱠᱟᱱᱟ ᱟᱨ ᱱᱚᱣᱟ ᱫᱚ ᱟᱹᱰᱤ ᱢᱟᱨᱟᱝ ᱢᱤᱫᱴᱮᱱ ᱟᱵᱚᱣᱟᱜ ᱥᱚᱢᱟᱡᱽ ᱞᱟᱹᱜᱤᱫ ᱟᱹᱰᱤ ᱢᱟᱨᱟᱝ ᱞᱚᱥ ᱠᱟᱱᱟ ᱟᱨ ᱱᱚᱜᱼᱚ ᱱᱚᱣᱟ ᱠᱚᱜᱮ ᱢᱟᱱᱮ ᱪᱮᱫ ᱞᱮᱠᱟᱛᱮ ᱟᱵᱚ ᱵᱚᱱ ᱪᱟᱵᱟ ᱠᱮᱭᱟ ᱟᱵᱮᱱᱟᱜ ᱦᱩᱫᱤᱥ ᱪᱮᱫ ᱞᱮᱠᱟ
ᱪᱟᱵᱟ ᱫᱚ ᱟᱞᱤᱧ ᱢᱮᱱᱟ ᱚᱲᱟᱜ ᱦᱚᱲ ᱡᱩᱫᱤ ᱱᱟᱥᱮᱱᱟᱜ ᱠᱚ ᱥᱤᱠᱷᱱᱟᱹᱛ ᱠᱚ ᱮᱢ ᱫᱟᱲᱮ ᱠᱮᱠᱚᱣᱟ ᱛᱟᱦᱚᱞᱮ ᱦᱚᱭᱛᱳ ᱩᱱᱟᱹᱜ ᱴᱟ ᱤᱭᱟᱹ ᱫᱚ ᱵᱟᱝ ᱦᱩᱭ ᱠᱚᱜᱼᱟ ᱦᱚᱸᱚᱭ ᱡᱮ ᱯᱟᱛᱟ ᱠᱚ ᱤᱭᱟᱹ ᱠᱚᱠᱚ ᱪᱟᱞᱟᱜᱼᱟ ᱦᱚᱭᱛᱚᱧ ᱢᱚᱱᱮᱭᱟ ᱡᱮᱱ ᱩᱱᱠᱩ ᱫᱚ ᱚᱲᱟᱜ ᱦᱚᱲ ᱵᱟᱠᱚ ᱵᱟᱨᱚᱱ ᱠᱚᱣᱟ ᱵᱟᱠᱷᱟᱱ ᱫᱚ ᱪᱤᱠ ᱠᱟᱛᱮ ᱢᱤᱫᱴᱮᱱ ᱜᱤᱫᱽᱨᱟᱹ ᱪᱟᱞᱟᱣ ᱦᱚ ᱢᱤᱫ ᱧᱤᱫᱟᱹ ᱪᱮᱠᱟᱛᱮ ᱚᱱᱟ ᱠᱚ
ᱮᱠᱟᱞ
ᱚᱲᱟᱜ ᱨᱮᱦᱚ ᱱᱟᱥᱮᱱᱟᱜ ᱜᱟᱭᱤᱰ ᱛᱮ ᱞᱮᱱ ᱠᱷᱟᱱ ᱟ. ᱰᱤ ᱱᱟᱯᱟᱭ ᱠᱚᱜ ᱜᱮᱭᱟ
ᱦᱳᱭ ᱱᱚᱣᱟ ᱫᱚ ᱮᱠᱟᱞ ᱥᱟᱹᱨᱤ ᱠᱟᱛᱷᱟ ᱠᱟᱱ ᱜᱮᱭᱟ ᱟᱨ ᱥᱟᱱᱟᱢ ᱞᱮᱠᱟᱱᱟᱜ ᱜᱮ ᱵᱚᱞᱮ ᱚᱱᱟᱚᱱᱮ ᱠᱚ ᱢᱮᱱ ᱟ ᱮ ᱱᱚᱣᱟ ᱫᱷᱩᱲᱤ ᱫᱷᱟᱹᱨᱛᱤ ᱨᱮ ᱵᱩᱜᱤ ᱵᱟᱹᱲᱤᱡ ᱫᱚ ᱢᱮᱱᱟᱜ ᱜᱮᱭᱟ ᱟᱢ ᱚᱠᱟᱴᱟᱜ ᱰᱟᱦᱟᱨ ᱛᱮᱢ ᱛᱟᱲᱟᱢᱧ ᱵᱩᱜᱤᱭᱟᱜ ᱛᱮᱢ ᱛᱟᱲᱟᱢᱟ